ᱟᱸ ᱦᱟᱸ ᱡᱚᱦᱟᱨ ᱜᱮ᱾ ᱦᱩᱸ, ᱪᱮᱫ ᱠᱚᱯᱮ ᱪᱮᱠᱟ ᱵᱟᱡᱽ ᱫᱟ?
ᱦᱮᱸ ᱚᱲᱟᱜ ᱠᱚᱨᱮ ᱜᱮ ᱱᱤᱛ ᱫᱚ ᱦᱟᱸᱜ, ᱟᱯᱮ ᱠᱚᱜᱮ ᱪᱮᱜ ᱠᱚᱯᱮ ᱪᱤᱠᱟᱹ ᱵᱟᱲᱟᱭᱮᱫᱟ?
ᱦᱚᱸᱜᱼᱚᱸᱭ ᱫᱟᱨᱮ ᱵᱩᱴᱟᱹ ᱨᱮᱞᱮ ᱫᱩᱲᱩᱵ ᱵᱟᱲᱟᱣ ᱣᱟᱠᱟᱱᱟ, ᱚᱲᱟᱜ ᱨᱮᱦᱚᱸ ᱩᱱᱟᱹᱜ ᱴᱟᱣᱟᱨ ᱢᱚᱸᱡᱽ ᱛᱮ ᱵᱟᱭ ᱧᱟᱢ ᱜᱮᱭᱟ ᱛᱚ, ᱚᱱᱟ ᱱᱚᱛᱮ ᱵᱟᱦᱨᱮ ᱥᱮᱫ ᱜᱤ, ᱩᱰᱩᱝ ᱦᱮᱡ ᱦᱩᱭ ᱠᱟᱱᱟ᱾
ᱟᱪᱪᱷᱟ ᱟᱪᱪᱷᱟ᱾
ᱦᱩᱸ, ᱛᱟ ᱦᱚᱞᱮ ᱚᱲᱟᱜ ᱨᱮᱜᱤ?
ᱤᱧ ᱦᱚᱸ ᱵᱟᱹᱫᱽ ᱥᱮᱫ ᱨᱮ ᱢᱮᱱᱟᱜ ᱟᱠᱟᱫ ᱫᱤᱧᱟ ᱱᱤᱛᱚᱜ ᱫᱚ, ᱜᱩᱯᱤᱧ ᱦᱮᱡ ᱟᱠᱟᱱᱟ᱾
ᱚ,
ᱵᱟᱵᱟᱭ ᱜᱩᱯᱤ ᱠᱟᱱ ᱛᱟᱦᱮᱸᱼᱟ, ᱜᱟᱹᱭ ᱠᱚ ᱰᱟᱺᱜᱽᱨᱤ ᱠᱚ ᱛᱟᱯᱚᱨᱮ ᱩᱱᱤ ᱫᱟᱠᱟ ᱡᱚᱢᱤᱧ ᱴᱮᱠᱟᱣ ᱯᱟᱹ ᱫᱤᱭᱟᱹ ᱢᱤᱫ ᱰᱚᱲᱮ,
ᱵᱟ ᱟᱭᱢᱟ ᱜᱮ ᱢᱮᱱᱟᱜ ᱠᱚ ᱛᱟᱯᱮᱭᱟ ᱥᱮ?
ᱦᱮᱸ ᱚᱸᱠᱟᱸᱻᱜ ᱫᱚᱥ ᱴᱤ ᱜᱟᱱ ᱢᱮᱱᱟᱜ ᱟᱠᱟᱜ ᱠᱚᱣᱟ᱾
ᱚᱦ, ᱰᱟᱺᱜᱽᱨᱟ ᱠᱚᱜᱮᱜ ᱥᱮ ᱜᱟᱹᱭ ᱠᱚᱦᱚᱸ?
ᱢᱮᱥᱟ ᱥᱟᱱᱟ ᱢᱮᱱᱟᱜ ᱟᱠᱟᱜ ᱠᱚᱣᱟ, ᱜᱟᱹᱭ ᱦᱚᱸ ᱢᱮᱱᱟᱜ ᱟᱠᱟᱜ ᱠᱚᱣᱟ ᱰᱟᱺᱜᱽᱨᱟ ᱠᱚᱦᱚᱸ᱾
ᱚ ᱛᱚᱣᱟ ᱠᱚᱫᱚ ᱠᱚ ᱛᱚᱣᱟ ᱵᱟᱲᱟ ᱭᱮᱫᱟ ᱥᱮ ᱵᱟᱝ?
ᱦᱮᱸ ᱛᱚᱣᱟ ᱫᱚᱠᱚ ᱛᱚᱣᱟᱭᱮᱜ ᱜᱮᱭᱟ, ᱮᱸ ᱜ ᱟᱫᱚ ᱠᱟᱹᱴᱤᱡ ᱜᱟᱹᱭ ᱠᱟᱱᱟ ᱠᱚ ᱛᱚ, ᱚᱱᱠᱟᱱ ᱥᱮᱬᱟ ᱜᱟᱹᱭ ᱫᱚ ᱵᱟᱝᱼᱟ᱾
ᱩᱸᱦ,
ᱟᱫᱚ ᱚᱱᱟᱜᱮ ᱜᱩᱯᱤ ᱵᱟᱲᱟᱭ ᱦᱩᱭᱩᱜ ᱠᱟᱱᱟ, ᱟᱨ ᱱᱚᱛᱮ ᱡᱷᱤᱯᱤᱨ ᱡᱷᱤᱯᱤᱨ ᱮ ᱫᱟᱜ ᱮᱫᱟᱭ, ᱱᱟᱥᱮ ᱱᱟᱥᱮ ᱟᱨ ᱚᱱᱛᱮ ᱜᱮ ᱚᱠᱟ ᱞᱮᱠᱟ ᱫᱟᱜ ᱡᱟᱹᱯᱩᱤᱫ ᱠᱚ
ᱱᱚᱛᱮ ᱫᱚ ᱦᱚᱞᱟ ᱟᱹᱭᱩᱵ ᱥᱮᱫ ᱜᱮ ᱫᱟᱜ ᱮᱫ ᱛᱟᱦᱮᱱᱟ ᱟᱨ ᱥᱮᱛᱟᱜ ᱥᱮᱫ ᱱᱤᱛᱚᱜ ᱫᱚ ᱵᱟᱭ ᱫᱟᱜ ᱠᱮᱫᱟ ᱱᱤᱛᱚᱜ ᱫᱚ ᱨᱤᱢᱤᱞ ᱠᱟᱫᱟᱭ
ᱟᱪᱪᱷᱟ
ᱦᱮᱸ ᱦᱩᱸ
ᱵᱟᱝ ᱱᱚᱛᱮ ᱳᱭ ᱟᱲᱟᱭᱴᱟᱜ ᱠᱚᱥᱮᱫ ᱮ ᱮᱦᱚᱵ ᱠᱟᱫᱟ ᱠᱟᱹᱴᱤᱡᱼᱠᱟᱹᱴᱤᱡ
ᱚ ᱱᱤᱛ ᱦᱳᱭ ᱫᱟᱜ ᱮᱫᱟ ᱛᱚᱵᱮ
ᱮᱸ ᱡᱤᱯᱤᱨ ᱡᱤᱯᱤᱨ ᱨᱮ ᱡᱚᱨᱚᱭᱮᱫᱟ
ᱦᱮᱸ ᱚᱱᱟᱜᱮ ᱱᱟᱥᱮ ᱱᱟᱥᱮ ᱟᱸᱡᱚᱢᱚᱜ ᱠᱟᱱᱟ᱾ ᱧᱩᱨᱩᱜ ᱠᱟᱱᱟ ᱟᱸ ᱪᱷᱟᱛ ᱪᱷᱟᱛ ᱦᱮᱸᱻᱦᱮᱸᱻ
ᱟᱫᱚ ᱱᱮᱴᱳᱣᱟᱨᱠ ᱠᱚᱦᱚᱸ ᱚᱲᱟᱜ ᱨᱮ ᱴᱷᱤᱠ ᱴᱷᱟᱠ ᱵᱟᱭ ᱧᱟᱢᱟ᱾ ᱟᱸ ᱟᱫᱚ ᱟᱫᱚ ᱵᱟᱦᱨᱮ ᱩᱰᱩᱝ ᱦᱩᱭ ᱟᱠᱟᱱᱟ᱾
ᱛᱟᱦᱚᱞᱮ ᱦᱟᱯᱮᱧ ᱯᱷᱳᱱ ᱟᱠᱚᱜᱮ ᱠᱟᱹᱴᱤᱡ ᱛᱟᱦᱚᱞᱮ ᱤᱧᱦᱚᱸ ᱯᱷᱤᱨᱤ ᱢᱮᱱᱟᱜ ᱟᱠᱟᱫᱤᱧᱟ ᱱᱚᱣᱟ ᱵᱮᱲᱟ ᱨᱮ ᱚᱲᱟᱜ ᱨᱮᱦᱚᱸ ᱱᱮᱴᱳᱣᱟᱨᱠ ᱚᱱᱠᱟ ᱵᱟᱭ ᱧᱟᱢᱟ᱾ ᱛᱟᱦᱚᱞᱮ ᱢᱤᱫ ᱵᱟᱨ ᱠᱟᱛᱷᱟ ᱨᱚᱯᱚᱲ ᱵᱟᱲᱟ ᱦᱩᱭᱩᱜᱼᱟ᱾
ᱛᱚᱵᱮ ᱦᱩᱲᱩ ᱠᱚᱫᱚ ᱯᱮ ᱮᱨ ᱠᱮᱫᱟ
ᱟᱹᱣᱨᱤ ᱦᱟᱸᱜ ᱠᱤᱪᱷᱩ ᱦᱚᱲ ᱠᱚᱫᱚ ᱠᱚ ᱮᱨ ᱜᱚᱫ ᱠᱟᱫᱟ
ᱟᱨ ᱛᱚᱞᱟ ᱜᱟᱹᱰᱤ ᱠᱚ ᱥᱤ ᱦᱩᱭ ᱠᱟᱱᱟ᱾ ᱮᱨ ᱵᱟᱲᱟᱭ ᱦᱩᱭᱩᱜᱼᱟ ᱦᱚᱸᱜᱼᱚᱭᱼᱼ
ᱟᱨ ᱨᱚᱦᱚᱭ ᱫᱤᱱ ᱢᱟ ᱛᱤᱭᱩᱜ ᱟᱠᱟᱱ ᱛᱤᱱ ᱨᱮᱯᱮ ᱮᱨᱟ ᱟᱫᱚ
ᱟᱫᱚ ᱟᱪᱷᱟᱲᱟᱭ ᱦᱩᱭᱩᱜᱼᱟ ᱦᱟᱸᱜ ᱦᱚᱸᱜᱼᱚᱭ ᱛᱚ ᱫᱟᱜ ᱮᱫᱟᱭ ᱡᱤᱯᱤᱨ ᱫᱟᱜ ᱮᱫᱟᱭ ᱛᱚ ᱟᱫᱚ ᱱᱚᱣᱟ ᱠᱚᱛᱮ ᱜᱮ ᱦᱟᱸᱜ ᱡᱩᱫᱤ ᱜᱟᱱᱚᱜ ᱠᱷᱟᱱ ᱦᱟᱸᱜ ᱥᱤ ᱢᱟ ᱥᱤ ᱦᱳᱭ ᱠᱟᱱᱟ ᱡᱩᱫᱤ ᱮᱨ ᱛᱚᱞᱟ ᱜᱟᱱᱚᱜ ᱠᱷᱟᱱ ᱛᱚ ᱱᱟᱯᱟᱭ ᱜᱮ ᱟᱨ ᱵᱟᱝᱠᱷᱟᱱ ᱫᱚ ᱟᱪᱷᱲᱟ ᱯᱨᱚᱥᱮᱥ ᱢᱮᱱᱟᱜ ᱠᱟᱜ ᱜᱮᱭᱟ ᱛᱚ ᱚᱱᱟ ᱦᱚᱸ ᱟᱨ ᱚᱱᱟ ᱫᱚ ᱞᱚᱜᱚᱱ ᱫᱷᱟᱨᱟ ᱦᱩᱭᱩᱜᱼᱟ ᱟᱪᱷᱟᱲᱟ ᱫᱚ ᱟᱪᱷᱟᱲᱟ ᱛᱚᱞᱟ ᱜᱮ ᱥᱩᱵᱤᱫᱷᱟᱜᱼᱟ᱾ ᱱᱤᱛᱚᱜ ᱫᱚ ᱦᱟᱸᱜ ᱟᱯᱮ ᱠᱚᱫᱚ ᱯᱮ ᱮᱨ ᱵᱟᱲᱟ ᱠᱮᱫᱟ
ᱦᱮᱸ ᱟᱞᱮ ᱫᱚ ᱟᱭᱢᱟ ᱫᱤᱱ ᱨᱮᱞᱮ ᱮᱨ ᱠᱮᱫᱟ ᱡᱟᱱᱟᱢ ᱠᱟᱱᱟ ᱠᱟᱹᱴᱤᱡ ᱠᱟᱹᱴᱤᱡ
ᱟᱪᱪᱷᱟ ᱟᱪᱪᱷᱟ ᱟᱫᱚ ᱦᱚᱸᱜᱼᱚᱭ ᱛᱚ ᱟᱥᱟᱲ ᱢᱟ ᱵᱚᱞᱚᱭᱮᱱ ᱜᱮᱭᱟ ᱟᱥᱟᱲ ᱵᱚᱸᱜᱟ ᱢᱟ ᱡᱟᱹᱯᱩᱫ ᱫᱤᱱ ᱟᱫᱚ ᱢᱟᱲᱟᱝ ᱞᱮᱠᱟ ᱢᱟ ᱚᱱᱠᱟ ᱢᱟ ᱚᱠᱛᱚ ᱡᱟᱹᱱᱤᱡ ᱞᱮᱠᱟ ᱛᱮᱫᱚ ᱫᱟᱜ ᱡᱟᱹᱯᱩᱫ ᱠᱚ ᱵᱟᱹᱱᱩᱜ ᱠᱟᱫᱟ ᱥᱮᱥᱟᱱ ᱠᱚᱦᱚᱸ ᱡᱟᱦᱟᱸ ᱱᱚᱣᱟ ᱨᱤᱛᱩ ᱞᱮᱠᱟᱛᱮ ᱡᱟᱦᱟᱸ ᱫᱟᱜ ᱡᱟᱹᱯᱩᱫ ᱠᱚ ᱢᱮᱱᱟᱜ ᱠᱟᱫᱟ ᱞᱟᱹᱭ ᱟᱠᱚ ᱟᱥᱟᱲ ᱥᱟᱱ ᱫᱚ ᱡᱟᱹᱯᱩᱫ ᱫᱤᱱ ᱦᱮᱸᱥᱮ ᱡᱷᱟᱨ ᱡᱷᱟᱨ ᱮ ᱫᱟᱜᱽᱼᱟ᱾ ᱟᱫᱚ ᱚᱱᱟ ᱞᱮᱠᱟ ᱠᱟᱛᱮᱫ ᱦᱟᱸᱜ ᱫᱚ ᱱᱤᱛᱚᱜ ᱢᱟ ᱚᱱᱠᱟ ᱢᱟᱛᱚ ᱵᱟᱭ ᱧᱮᱞᱚᱜ ᱠᱟᱱᱟ ᱱᱚᱜᱼᱚᱭ ᱟᱥᱟᱲ ᱵᱚᱸᱜᱟ ᱵᱚᱞᱚᱭ ᱮᱱ ᱨᱮᱦᱚᱸ ᱟᱫᱚ ᱦᱚᱸᱜᱼᱚᱭ ᱟᱢᱵᱟᱵᱚᱛᱤ ᱠᱚᱦᱚᱸ ᱥᱮᱴᱮᱨ ᱜᱚᱫᱚᱜ ᱠᱟᱱᱟ᱾
ᱦᱮᱸ ᱦᱮᱸ
ᱟᱥᱟᱲ ᱵᱚᱸᱜᱟ ᱥᱟᱛ ᱫᱤᱱ ᱨᱮᱛᱚ ᱟᱫᱚ ᱚᱱᱟ ᱦᱳᱭᱛᱚ ᱩᱱ ᱠᱚᱛᱮ ᱫᱚ ᱱᱚᱜ ᱚᱭ ᱡᱟᱹᱯᱩᱫ ᱮᱦᱚᱵ ᱜᱚᱫ ᱟᱠᱟᱫᱟ ᱱᱚᱣᱟ ᱛᱮ ᱦᱟᱸᱜ ᱡᱟᱹᱯᱩᱫ ᱤᱫᱤᱭᱮ ᱵᱟᱝᱠᱷᱟᱱ ᱫᱚ ᱩᱱᱫᱚ ᱱᱤᱛᱚᱜ ᱫᱚ ᱮᱸᱻ ᱢᱟᱱᱮ ᱵᱟᱹᱫᱽ ᱵᱟᱹᱭᱦᱟᱹᱲ ᱠᱚᱫᱚ ᱪᱟᱯᱮ ᱜᱚᱫ ᱠᱚᱜᱼᱟ᱾
ᱦᱩᱸ ᱦᱩᱸ
ᱟᱨ ᱟᱢᱵᱟᱵᱚᱛᱤ ᱛᱮ ᱢᱟᱱᱮ ᱨᱚᱠᱚᱡ ᱜᱚᱸᱜᱷᱟ ᱠᱚ ᱢᱟᱱᱮ ᱩᱱᱠᱩ ᱠᱚ ᱞᱮᱴᱚ ᱠᱮᱠᱚᱣᱟᱵᱚᱱ ᱯᱤᱴᱷᱟᱹ ᱠᱮᱠᱚ ᱠᱚᱣᱟᱵᱚᱱ
ᱦᱮᱸ ᱦᱮᱸ ᱦᱮᱸ ᱦᱮᱸ ᱯᱩᱴᱷᱤ ᱦᱟᱹᱠᱩ ᱠᱩ ᱧᱟᱢᱚᱜ ᱜᱮᱭᱟ ᱩᱱᱠᱩ ᱵᱩᱸᱵᱩᱡ ᱠᱚ ᱾
ᱦᱮᱸ ᱵᱩᱵᱩᱡ ᱠᱚ ᱩᱱᱠᱩ
ᱦᱩᱸ ᱟᱞᱮ ᱦᱚᱸ ᱱᱚᱛᱮ ᱦᱟᱸᱜ ᱚᱱᱟ ᱤᱭᱟᱹ ᱠᱚᱞᱮ ᱚᱰᱟᱣ ᱜᱮᱭᱟᱞᱮ ᱴᱚᱨᱚᱰᱟᱝ ᱟᱯᱮ ᱥᱮᱫ ᱪᱮᱫ ᱠᱚ ᱢᱮᱛᱟᱜᱼᱟ ᱚᱱᱟ?
ᱦᱮᱸ ᱴᱚᱨᱚᱰᱟᱝ ᱠᱚ ᱡᱟᱞᱟᱢ ᱠᱚ ᱥᱟᱭᱟᱲ ᱠᱚ ᱯᱟᱴ ᱯᱟᱴᱟ ᱠᱚ ᱱᱚᱛᱮ ᱦᱚᱸ ᱢᱮᱱᱟᱜ ᱜᱮᱭᱟ ᱚᱱᱟ ᱠᱚᱫᱚ ᱥᱟᱵ ᱠᱚᱜᱮᱭᱟᱞᱮ ᱟᱞᱮ ᱦᱚᱸ ᱦᱟᱹᱠᱩ ᱠᱚᱦᱚᱸ ᱾
ᱦᱸ ᱩᱱᱠᱩ ᱠᱚᱠᱚ ᱧᱟᱢᱚᱜᱼᱟ ᱦᱮᱸ ᱩᱱᱠᱩ ᱵᱩᱸᱵᱩᱡ ᱠᱚ ᱩᱱᱠᱩ ᱦᱚᱸ ᱠᱚ ᱧᱟᱢᱚᱜᱼᱟ ᱯᱩᱴᱷᱤ ᱠᱚ᱾
ᱟᱹᱰᱤ ᱨᱚᱠᱚᱢ ᱦᱟᱹᱠᱩ ᱢᱮᱱᱟᱜ ᱠᱟᱜ ᱠᱚᱣᱟ ᱠᱟᱹᱴᱤᱡ ᱠᱚ ᱥᱮᱬᱟ ᱠᱚ ᱾ ᱚᱱᱟ ᱞᱟᱜᱟ ᱠᱟᱛᱮᱫ ᱥᱟᱵᱚᱜ ᱟᱠᱚ ᱾
ᱦᱩ
ᱟᱫᱚ ᱟᱞᱟᱫᱟ ᱟᱞᱟᱫᱟ ᱴᱮᱥᱴᱤ ᱢᱮᱱᱟᱜ ᱛᱟᱠᱚᱣᱟ ᱡᱮᱢᱚᱱ ᱤᱪᱟᱹᱜ ᱦᱟᱹᱠᱩ ᱟᱞᱟᱫᱟ ᱴᱮᱥᱴᱤ ᱵᱩᱵᱩᱡ ᱦᱟᱹᱠᱩ ᱟᱞᱟᱫᱟ ᱾ ᱴᱮᱥ ᱦᱮᱸᱥᱮ ᱡᱚᱛᱚ ᱟᱞᱟᱫᱟ ᱟᱞᱟᱫᱟ ᱴᱮᱥᱴ, ᱟᱫᱚ ᱚᱛᱩ ᱠᱚ ᱜᱟᱱ ᱞᱮᱱ-ᱱᱟ ᱛᱚᱵᱮ ᱛᱚ ᱦᱟᱸᱜ
ᱦᱮᱸ
ᱟᱪᱪᱷᱟ ᱾
ᱦᱩᱸ
ᱟᱨ ᱡᱟᱹᱥᱛᱤ ᱫᱚ ᱩᱱᱠᱩ ᱨᱟᱯᱟᱜ ᱠᱚ ᱡᱟᱹᱥᱛᱤ ᱫᱚ ᱥᱤᱵᱤᱞᱚᱜᱼᱟ ᱾
ᱦᱮᱸ ᱦᱮᱸ ᱞᱟᱜ ᱠᱟᱛᱮ ᱵᱟᱝ ᱾
ᱞᱟᱫ ᱠᱟᱛᱮᱫ ᱨᱟᱯᱟᱜ ᱠᱟᱛᱮᱫ ᱟᱫᱚ ᱩᱛᱩ ᱠᱚᱢᱟ ᱫᱤᱱ ᱜᱮᱵᱚ ᱡᱚᱢᱮᱫ ᱜᱮᱭᱟ ᱛᱚ ᱟᱫᱚ ᱚᱱᱟ ᱫᱚ ᱥᱚᱵᱽᱫᱤᱱ ᱢᱟ ᱵᱟᱵᱚ ᱡᱚᱢ ᱫᱟᱲᱮᱭᱟᱜᱼᱟ ᱥᱮ ᱚᱱᱟ ᱠᱚ ᱡᱤᱱᱤᱥ ᱫᱚ ᱦᱟᱸᱜ ᱾ ᱚᱱᱟ ᱨᱮᱱᱟᱜ ᱥᱟᱫᱴᱟᱜ ᱫᱚ ᱵᱷᱮᱜᱟᱨ ᱜᱮᱭᱟ ᱞᱟᱫ ᱟᱨ ᱨᱟᱯᱟᱜᱟᱜ ᱫᱚ ᱾
ᱦᱮᱸ ᱦᱮᱸ ᱴᱷᱤᱠ ᱾
ᱱᱚᱣᱟ ᱱᱩᱝᱠᱩ ᱡᱟᱦᱟᱸ ᱠᱟᱞᱟᱭ ᱦᱟᱹᱠᱩ ᱠᱚ ᱢᱮᱱᱟᱜ ᱠᱟᱜ ᱠᱚᱣᱟ ᱠᱟᱞᱟᱭ ᱦᱟᱹᱠᱩ ᱵᱩᱵᱩᱡ ᱦᱟᱹᱠᱩ ᱠᱚ ᱾ ᱠᱟᱹᱴᱤᱡ ᱠᱷᱩᱪᱨᱟᱹ ᱦᱟᱠᱩ ᱡᱟᱦᱟᱸ ᱠᱚ ᱢᱮᱱᱟᱜ ᱠᱚᱣᱟ ᱥᱟᱨᱡᱚᱢ ᱥᱟᱠᱟᱢ ᱥᱟᱠᱟᱢ ᱨᱮ ᱟᱨ ᱵᱟᱝᱠᱷᱟᱱ ᱫᱚ ᱱᱚᱣᱟ ᱦᱮᱸ ᱥᱟᱥᱟᱝ ᱥᱟᱠᱟᱢ ᱨᱮ
ᱦᱩᱸ ᱦᱩᱸ
ᱞᱟᱫ ᱠᱟᱛᱮᱫ ᱢᱟᱱᱮ ᱡᱚᱢ ᱟᱹᱰᱤ ᱪᱮᱨᱦᱟ ᱥᱤᱵᱤᱞᱟ ᱟᱨ ᱚᱱᱟ ᱨᱮᱱᱟᱜ ᱡᱟᱦᱟᱸ ᱥᱮᱴ ᱴᱟᱜ ᱨᱟᱠᱟᱵᱟ ᱥᱮ ᱥᱚ ᱴᱟᱜ ᱢᱟᱱᱮ ᱚᱱᱟ ᱥᱚ ᱛᱮᱜᱮ
ᱦᱩᱸ
ᱢᱟᱱᱮ ᱢᱟᱱᱮ ᱡᱚᱢ ᱜᱮ ᱵᱩᱡᱷᱟᱹᱣ ᱢᱮᱭᱟ ᱾ ᱟᱨ ᱱᱚᱜᱱᱟ ᱨᱮᱱᱟᱜ ᱥᱚ ᱟᱹᱰᱤ ᱥᱟᱺᱜᱤᱧ ᱪᱟᱞᱟᱜᱼᱟ ᱾ ᱵᱩᱡ ᱫᱟᱲᱮᱭᱟᱢ ᱡᱮ ᱚᱸᱰᱮ ᱠᱚ ᱞᱟᱛᱮᱜ ᱠᱚᱣᱟ ᱮᱱᱛᱮ ᱦᱮᱸᱥᱮ᱾
ᱦᱩᱸ ᱦᱩᱸ ᱚᱱᱟ ᱤᱭᱟᱹ ᱨᱮᱦᱚᱸ ᱠᱚ ᱤᱭᱟᱹ ᱠᱚᱜᱮᱭᱟ ᱚᱱᱟ ᱪᱮᱫ ᱠᱚᱸᱰᱦᱟ ᱥᱟᱠᱟᱢ,
ᱦᱳᱭ ᱠᱚᱸᱰᱦᱟ ᱥᱟᱠᱟᱢ ᱨᱮᱦᱚᱸ
ᱦᱮᱸ ᱦᱮᱸ ᱢᱚᱸᱡᱽ ᱠᱚ ᱥᱤᱵᱤᱞ ᱜᱮᱭᱟ ᱾
ᱚ
ᱟᱫᱚ ᱡᱟᱦᱟᱸᱭ ᱠᱚ ᱦᱟᱺᱰᱤ ᱧᱩ ᱦᱚᱲ ᱫᱚ ᱩᱱᱠᱩ ᱫᱚ ᱟᱨᱦᱚᱸ ᱮᱠᱫᱚᱢ ᱟᱹᱰᱤ ᱨᱟᱹᱥᱠᱟᱹ ᱠᱚ ᱟᱹᱭᱠᱟᱹᱣᱟ ᱩᱱᱠᱩ ᱫᱚ ᱚᱱᱟ ᱞᱟᱫ ᱥᱟᱶ ᱫᱚ ᱾ ᱩᱸ
ᱠᱟᱹᱴᱤᱡ ᱡᱷᱟᱞ ᱧᱚᱜ ᱛᱟᱦᱮᱱ ᱢᱟ
ᱛᱟᱦᱚᱞᱮ ᱱᱚᱜᱼᱚᱭ ᱯᱚᱨᱚᱵᱽ ᱠᱚ ᱥᱮᱴᱮᱨᱚᱜ ᱠᱟᱱᱟ ᱪᱮᱫ ᱞᱮᱠᱟ ᱯᱚᱨᱚᱵᱽ ᱠᱚᱨᱮ ᱱᱟᱜ ᱢᱟᱱᱮ ᱪᱮᱫ ᱠᱟᱯᱮ ᱢᱟᱱᱟᱣ ᱜᱮᱭᱟ ᱚᱱᱛᱮ ᱫᱚ?
ᱯᱚᱨᱚᱵᱽ ᱱᱚᱣᱟ ᱟᱢᱵᱚᱛᱤ ᱦᱟᱸᱜ ᱥᱮᱴᱮᱨᱚᱜ ᱠᱟᱱᱟ᱾ ᱟᱫᱚ ᱦᱚᱸᱜᱼᱚᱭ ᱠᱷᱟᱱᱴᱷᱟᱲ ᱠᱚᱜᱮ ᱵᱤᱞᱤ ᱦᱚᱸ ᱵᱤᱞᱤᱜ ᱠᱟᱱᱟ ᱥᱮ ᱵᱟᱝ ᱦᱟᱸᱜ ᱠᱷᱟᱱᱴᱷᱟᱲ ᱵᱤᱞᱤ ᱟᱨ ᱚᱱᱟ ᱠᱷᱟᱹᱡᱟᱹᱲᱤ ᱥᱟᱶ ᱠᱚ ᱡᱚᱢ ᱜᱮᱭᱟ ᱛᱚ
ᱦᱳᱭ ᱠᱟᱱᱴᱷᱟᱲ ᱵᱤᱞᱤ ᱩᱞ ᱵᱤᱞᱤ ᱠᱚ ᱟᱨ ᱥᱟᱶᱛᱮ ᱱᱚᱛᱮ ᱥᱩᱠᱨᱤ ᱡᱤᱞ ᱯᱤᱴ ᱯᱤᱴᱷᱟᱹ ᱛᱟᱯᱚᱨᱮ ᱨᱚᱠᱚᱡᱽ ᱜᱚᱸᱜᱷᱟ ᱯᱤᱴᱷᱟᱹ ᱱᱚᱣᱟ ᱠᱚ᱾ ᱞᱮᱴᱚ ᱠᱚ ᱟᱫᱚ ᱦᱚᱜᱼᱚᱭ ᱚᱱᱮ ᱫᱟᱜ ᱡᱟᱹᱯᱩᱫ ᱚᱱᱠᱟ ᱵᱟᱹᱱᱩᱜ ᱛᱮ ᱟᱫᱚ ᱨᱚᱝ ᱜᱚᱸᱜᱷᱟ ᱠᱚ ᱨᱚᱠᱚᱡ ᱠᱚ ᱟᱹᱨᱤ ᱠᱚ ᱩᱰᱩᱝᱚᱜᱼᱟ ᱚᱱᱠᱟ ᱫᱚ ᱦᱟᱸᱜ
ᱦᱮᱸ ᱦᱮᱸ ᱟᱯᱮ ᱥᱮᱫ ᱫᱚ ᱥᱩᱠᱨᱤ ᱡᱤᱞ ᱫᱚ ᱧᱟᱢᱚᱜ ᱟᱥᱮ ᱵᱟᱝ ᱠᱤᱨᱤᱧ ᱛᱮ?
ᱦᱮᱸ ᱧᱟᱢᱚᱜᱼᱟ᱾ ᱜᱚᱡᱮ ᱟᱠᱚᱦᱟᱸᱜ ᱱᱚᱛᱮ ᱟᱲᱟᱭᱥᱚ ᱛᱤᱱᱥᱚ
ᱚ ᱦᱩᱸ
ᱟᱯ ᱰᱟᱣᱩᱱᱚᱜ ᱟᱯ ᱰᱟᱣᱩᱱᱚᱜ ᱜᱮᱭᱟ ᱫᱟᱢ ᱠᱚ᱾
ᱚᱸ ᱟᱢᱵᱟᱵᱚᱛᱤ ᱛᱮᱫᱚ ᱚᱱᱠᱟ ᱜᱮᱵᱚ ᱢᱟᱱᱟᱣ ᱜᱮᱭᱟ᱾
ᱦᱳᱭ ᱱᱚᱣᱟ ᱫᱚ ᱡᱚᱢ ᱧᱩ ᱨᱮᱱᱟᱜ ᱯᱚᱨᱚᱵᱽ ᱠᱟᱱᱟ ᱛᱚ ᱚᱠᱚᱭ ᱚᱠᱟ ᱞᱮᱠᱟ ᱵᱚ ᱡᱚᱜᱟᱲ ᱫᱟᱲᱮᱭᱟᱜ ᱠᱟᱱᱟ ᱪᱮᱫᱠᱟ᱾ ᱚᱱᱟ ᱪᱮᱛᱟᱱ ᱨᱮ ᱡᱚᱛᱚ ᱦᱚᱲ ᱛᱚ ᱵᱟᱢ ᱥᱚᱢᱟᱱᱟ ᱟᱵᱚ ᱚᱠᱚᱭ ᱫᱚ ᱨᱮᱸᱜᱮᱡ ᱚᱠᱚᱭ ᱫᱚ ᱠᱤᱥᱟᱹᱲ ᱠᱚ ᱢᱮᱱᱟᱜ ᱟᱠᱟᱫ ᱠᱚᱣᱟ, ᱠᱩᱲᱟᱹ ᱛᱮᱫ ᱜᱚᱫ ᱠᱮᱫᱟᱵᱚ ᱚᱠᱚᱭ ᱠᱚᱫᱚ ᱵᱟᱝᱟ
ᱦᱟᱸ ᱦᱟᱸ
ᱟᱫᱚ ᱡᱚᱢ ᱧᱩ ᱨᱮᱱᱟᱜ ᱯᱚᱨᱚᱵᱽ ᱠᱟᱱᱟ ᱚᱱᱟ ᱞᱮᱠᱟᱛᱮᱫ ᱥᱟᱯᱲᱟᱜᱼᱟ ᱩᱞ ᱠᱟᱱᱴᱷᱟᱲ ᱠᱚᱢᱟ ᱟᱨ ᱡᱤᱞ ᱦᱟᱹᱠᱩ ᱠᱚ ᱱᱚᱣᱟ ᱠᱚᱢᱟ ᱛᱟᱦᱮᱱ ᱜᱮᱭᱟ᱾ ᱥᱟᱶᱛᱮ ᱟᱵᱚ ᱡᱟᱦᱟᱸ ᱢᱤᱫ ᱵᱟᱨ ᱡᱤᱣᱤ ᱞᱟᱲᱮᱡ ᱯᱤᱞᱪᱩ ᱨᱟᱥᱟ ᱚᱱᱟ ᱢᱟ ᱛᱟᱦᱮᱱ ᱜᱮᱭᱟ᱾
ᱦᱩᱸ ᱦᱩᱸ
ᱡᱟᱭ ᱧᱩ ᱠᱚᱫᱚ ᱠᱚ ᱧᱩᱭᱮᱜ ᱜᱮᱭᱟ ᱡᱚᱢ ᱠᱚᱫᱚ ᱠᱚ ᱡᱚᱢᱮᱫ ᱜᱮᱭᱟ᱾
ᱦᱩᱸ ᱟᱨ ᱯᱮᱲᱟ ᱠᱚᱵᱚᱱ ᱱᱮᱣᱛᱟ ᱠᱚᱜᱮᱭᱟ ᱵᱟᱝ᱾
ᱦᱮᱸ
ᱛᱟᱞᱦᱮ ᱪᱟᱥᱼᱵᱟᱥ ᱫᱚ ᱪᱮᱫ ᱠᱚ ᱦᱩᱭᱩᱜ ᱜᱮᱭᱟ ᱟᱯᱮ ᱥᱮᱫ ᱫᱚ᱾
ᱱᱚᱛᱮ ᱦᱳᱲᱳ ᱢᱟ ᱦᱩᱭᱩᱜ ᱜᱮᱭᱟ ᱥᱟᱶᱛᱮ ᱢᱤᱫ ᱵᱟᱨ ᱥᱚᱵᱽᱡᱤ ᱠᱚ ᱨᱚᱦᱚᱭ ᱵᱟᱲᱟ ᱦᱳᱭᱳᱜᱼᱟ᱾
ᱡᱮᱢᱚᱱ ᱵᱮᱸᱜᱟᱲ ᱠᱚ ᱴᱟᱢᱟ ᱴᱳᱞ ᱠᱚ ᱡᱷᱤᱸᱜᱟᱹ ᱠᱚ ᱯᱩᱨᱟᱹᱭ ᱠᱚ ᱵᱷᱚᱨ ᱵᱷᱚᱴᱤ ᱴᱟᱢᱟᱴᱳᱞ ᱠᱚᱸᱰᱷᱟ ᱠᱚ ᱦᱚᱛᱚᱫ ᱠᱚ
ᱦᱩᱸ
ᱟᱫᱚ ᱚᱱᱟ ᱠᱚᱢ ᱫᱷᱟᱨᱟ ᱦᱳᱭᱳᱜᱼᱟ᱾ ᱚᱱᱠᱟ ᱫᱚ ᱵᱟᱝ ᱪᱟᱥᱚᱜᱼᱟ ᱦᱟᱱᱮ ᱡᱟᱦᱟᱸᱞᱮᱠᱟ ᱢᱟᱱᱮ ᱵᱤᱞᱟᱹᱛ ᱯᱟᱦᱟᱴᱟ ᱠᱚ ᱨᱚᱦᱚᱭ ᱜᱮᱭᱟ᱾ ᱡᱟᱹᱥᱛᱤ ᱧᱚᱜ ᱚᱱᱠᱟ ᱫᱚ ᱵᱟᱝᱼᱟ ᱱᱚᱛᱮ ᱫᱚ ᱢᱤᱫ ᱵᱟᱨ ᱪᱟᱹᱥᱤ ᱠᱚᱜᱮ ᱢᱮᱱᱟᱜ ᱟᱠᱟᱫ ᱠᱚᱣᱟ ᱠᱚ ᱨᱚᱦᱚᱭᱟ ᱠᱚ
ᱚᱲᱟᱜ ᱨᱮ ᱡᱚᱢ ᱞᱮᱠᱟ ᱜᱮᱭᱟᱝ
ᱟᱨ ᱦᱳᱭ ᱡᱚᱢ ᱞᱮᱠᱟᱜ ᱜᱮ ᱟᱨ ᱠᱤᱨᱤᱧ ᱦᱚᱸ ᱛᱤᱱᱟᱹᱜ ᱮᱢ ᱠᱤᱨᱤᱧ ᱜᱚᱫᱟ᱾ ᱛᱟᱭ ᱡᱟᱭᱜᱟ ᱠᱚ ᱛᱟᱢ ᱢᱮᱱᱟᱜ ᱟᱠᱟᱫ ᱜᱮᱭᱟ ᱟᱫᱚ ᱚᱱᱟ ᱞᱮᱠᱟ ᱠᱟᱛᱮᱫ ᱢᱟᱱᱮ ᱨᱚᱦᱚᱭ ᱠᱟᱜ ᱠᱷᱟᱱ ᱟᱹᱰᱤ ᱴᱟᱜ ᱥᱮᱵᱚᱜᱼᱟ ᱚᱱᱟ ᱠᱚ
ᱚᱱᱠᱟ ᱜᱮ ᱱᱚᱛᱮ ᱦᱚᱸ ᱚᱱᱠᱟ ᱜᱮ ᱛᱷᱚᱲᱟ ᱛᱷᱚᱲᱤ ᱜᱮ ᱪᱟᱥ ᱦᱩᱭᱩᱜᱼᱟ᱾ ᱛᱮ ᱚᱲᱟᱜ ᱵᱟᱠᱷᱨᱟ ᱜᱮ ᱡᱚᱢ ᱧᱩ ᱚᱱᱠᱟᱜ ᱜᱮ ᱪᱟᱥ,
ᱦᱳᱭ ᱚᱱᱟ ᱫᱚ ᱚᱛ ᱦᱟᱥᱟ ᱠᱚ ᱡᱩᱫᱤ ᱛᱟᱦᱮ, ᱜᱮᱭᱟ ᱚᱱᱠᱟ ᱟᱞᱮ ᱪᱟᱥ ᱫᱚ ᱵᱷᱟᱹᱜᱤ ᱱᱮᱛᱟᱨ ᱫᱚ ᱠᱷᱟᱹᱞᱤ ᱢᱤᱜ ᱜᱷᱲᱤ ᱢᱤᱜ ᱜᱷᱲᱤ ᱥᱚᱨᱤᱨ ᱪᱚᱨᱪᱟ ᱦᱚᱸ ᱦᱳᱭᱳᱜᱼᱟ᱾
ᱢᱤᱜ ᱜᱷᱟᱹᱲᱤ ᱢᱤᱜ ᱜᱷᱟᱹᱲᱤᱢ ᱯᱳ ᱵᱟᱲᱟ ᱫᱟ ᱟᱨ, ᱠᱚᱢ ᱮᱢ ᱵᱟᱲᱟ ᱟᱫᱟ ᱴᱤᱴ ᱢᱮᱱ ᱵᱟᱲᱟ ᱠᱮᱫᱟᱢ ᱟᱨ, ᱚᱱᱟ ᱦᱚᱸ ᱦᱩᱭ ᱡᱟᱨᱟᱜᱼᱟ ᱱᱚ ᱛᱮ ᱦᱚᱸ ᱚᱲᱟᱜ ᱨᱮ ᱦᱚᱸ ᱡᱚᱢ ᱦᱩᱭᱩᱜᱼᱟ ᱡᱩᱫᱤ ᱚᱱᱠᱟ ᱡᱚᱢ ᱠᱷᱚᱱᱟᱜ, ᱵᱮᱥᱤᱜ ᱛᱟᱦᱚᱞᱮ ᱦᱚᱭ ᱛᱚ ᱟᱛᱳ ᱴᱚᱞᱟ ᱨᱮᱱ ᱦᱚᱲ ᱠᱚᱢ ᱦᱟᱹᱴᱤᱧ ᱵᱟᱲᱟ ᱟᱫ ᱠᱚᱣᱟ ᱵᱟᱝ ᱠᱷᱟᱱ ᱠᱤᱨᱤᱧ, ᱟᱠᱷᱨᱤᱧ ᱞᱮᱠᱚ ᱠᱷᱟᱱ ᱢᱤᱫ ᱵᱟᱨᱮᱢ ᱟᱠᱷᱨᱤᱧ ᱠᱮᱫᱟ᱾
ᱦᱮᱸ ᱦᱮᱸ, ᱚᱱᱠᱟ ᱜᱮ ᱫᱟᱜᱽ ᱠᱚᱨᱮ ᱱᱟᱜ ᱚᱱᱠᱟ ᱥᱩᱵᱤᱫᱷᱟ ᱵᱟᱝ ᱛᱟᱦᱮᱱ ᱠᱷᱟᱭ ᱫᱚ ᱚᱱᱠᱟ ᱜᱮ, ᱛᱤᱱᱟᱹᱢ ᱪᱟᱥ ᱫᱟᱲᱮᱜᱼ ᱟ᱾
ᱦᱳᱭ,
ᱦᱩᱸ ᱟᱯᱮ ᱥᱮᱫ ᱫᱚ ᱫᱟᱜᱽ ᱠᱚ ᱫᱚ ᱥᱩᱵᱤᱫᱟ ᱜᱮ ᱭᱟ ᱥᱮ?
ᱦᱮᱸ ᱥᱩᱵᱤᱫᱷᱟ ᱜᱮᱭᱟ ᱟᱞᱮ ᱫᱚ ᱱᱚᱜᱼᱚᱭ ᱫᱟᱜᱽ ᱡᱟᱹᱯᱩᱫ ᱥᱮᱴᱮᱨ ᱞᱮᱱᱠᱷᱟᱱ ᱟᱞᱮ ᱠᱩᱧ ᱡᱟᱦᱟᱸ ᱢᱮᱱᱟᱜ ᱟᱥᱮ, ᱚᱱᱟ ᱫᱚ ᱠᱩᱧ ᱫᱚ ᱚᱸᱰᱮ ᱫᱚ ᱵᱷᱩᱨᱟᱹᱜ ᱠᱟᱛᱮᱜ ᱞᱮ ᱞᱩᱭᱟ᱾ ᱩᱱᱟᱹᱜ ᱥᱩᱨᱚᱜᱼᱟ ᱫᱟᱜᱽ᱾
ᱦᱩᱸ ᱦᱩᱸ,
ᱟᱨ ᱱᱚᱛᱮ ᱥᱤᱛᱩᱝ ᱫᱤᱱ ᱦᱚᱸ ᱩᱱᱟᱹᱜ ᱫᱟᱜᱽ ᱫᱚ ᱵᱟᱭ ᱟᱬᱜᱚᱱ ᱜᱮᱭᱟ ᱱᱚᱛᱮ ᱱᱟᱜᱽ ᱞᱮᱵᱮᱞ ᱫᱚ ᱫᱟᱜᱽ ᱨᱮᱱᱟᱜ ᱞᱮᱵᱮᱞ ᱫᱚ, ᱛᱚ ᱥᱩᱨ ᱫᱷᱟᱨᱟ ᱧᱚᱜ ᱜᱮᱭᱟ ᱟᱞᱮ ᱱᱚᱣᱟ ᱯᱟᱦᱟᱴᱟ ᱫᱚ ᱠᱟᱹᱴᱤᱜ᱾
ᱚᱸᱻ ᱟᱯᱮ ᱫᱚ ᱚᱱᱟ ᱡᱷᱟᱲ ᱠᱷᱸᱰ ᱥᱮᱜ ᱯᱮ ᱯᱟᱲᱟᱜ ᱠᱟᱱᱟ ᱥᱮ,
ᱦᱳᱭ ᱡᱷᱟᱲᱜᱮᱨᱟᱢ᱾
ᱚ ᱡᱷᱟᱲᱜᱨᱟᱢ ᱡᱚᱝᱜᱚᱞ ᱢᱚᱦᱚᱞ ᱡᱟᱦᱟᱸ ᱠᱚ ᱢᱮᱛᱟᱜᱼᱟ ᱦᱟᱝ᱾
ᱦᱳᱭ ᱡᱚᱝᱜᱚᱞ ᱢᱚᱦᱚᱞ ᱡᱟᱦᱟ᱾
ᱦᱩᱸ ᱦᱩᱸ ᱴᱷᱤᱠ ᱦᱩᱸ ᱦᱩᱸ᱾ ᱟᱫᱚ ᱚᱱᱛᱮ ᱫᱚᱠᱚ ᱞᱟᱹᱭ ᱟᱠᱚ ᱵᱷᱟᱜᱤ ᱜᱮ ᱦᱩᱭᱩᱜᱼᱟ ᱪᱟᱥ ᱵᱟᱥ᱾ ᱥᱮ ᱤᱭᱟᱹ ᱵᱤᱨ ᱵᱩᱨᱩ ᱫᱤᱥᱚᱢ ᱠᱟᱱᱟ ᱟᱯᱮᱥᱮᱫ ᱫᱚ?
ᱮᱸ ᱵᱩᱨᱩ ᱫᱤᱥᱚᱢ ᱫᱚ ᱵᱟᱝᱟ ᱵᱤᱨ ᱠᱚᱫᱚ ᱢᱮᱱᱟᱜ ᱜᱮᱭᱟ᱾ ᱟᱫᱚ ᱪᱟᱥ ᱫᱚ ᱦᱩᱭᱩᱜᱼᱟ ᱟᱫᱚ ᱦᱚᱭᱛᱚ ᱡᱚᱛᱚ ᱫᱚ ᱵᱟᱠᱚ ᱪᱟᱥ ᱜᱮᱭᱟ ᱡᱚᱛᱚ ᱪᱟᱹᱥᱤ ᱠᱚᱫᱚ᱾
ᱚ ᱦᱮᱸ,
ᱪᱟᱥ ᱡᱳᱜᱽᱜᱚ ᱡᱟᱭᱜᱟ ᱠᱚᱫᱚ ᱢᱮᱱᱟᱜ ᱜᱮᱭᱟ ᱟᱫᱚ, ᱱᱚᱣᱟ ᱪᱟᱥ ᱠᱟᱹᱢᱤ ᱨᱮᱦᱚᱸ ᱛᱚ ᱢᱟᱱᱮ ᱠᱷᱟᱴᱟᱣ ᱦᱩᱭᱩᱜᱼᱟ ᱛᱚ, ᱥᱚᱢᱚᱭ ᱨᱮᱱᱟᱜ ᱵᱮᱯᱟᱨ ᱛᱟᱦᱮᱸᱱᱟ ᱟᱫᱚ ᱡᱚᱛᱚ ᱦᱚᱲ ᱫᱚ ᱵᱟᱠᱚ ᱥᱚᱢᱚᱭ ᱫᱟᱲᱮᱭᱟᱜᱼᱟ ᱵᱟᱠᱚ ᱠᱷᱟᱴᱟᱣ ᱫᱟᱲᱮᱭᱟᱜᱼᱟ᱾ ᱚᱱᱟ ᱞᱮᱠᱟ ᱠᱟᱛᱮᱜ ᱫᱚ ᱚᱱᱠᱟ ᱫᱚ ᱵᱟᱝ ᱪᱟᱥᱚᱜ ᱜᱮᱭᱟ ᱟᱫᱚ ᱚᱱᱮ, ᱩᱛᱩ ᱡᱚᱢ ᱞᱮᱠᱟ ᱚᱲᱟᱜ ᱠᱚᱨᱮ ᱢᱤᱫ ᱵᱟᱨ ᱠᱤᱨᱤᱧ ᱟᱠᱷᱨᱤᱧ ᱠᱚᱨᱮᱱᱟᱜ᱾
ᱚᱸ, ᱦᱩᱭᱩᱜ ᱥᱮᱫ ᱫᱚ ᱵᱷᱟᱹᱜᱤ ᱠᱩ ᱪᱟᱥᱵᱟᱥ ᱜᱮᱭᱟ ᱠᱚ ᱟᱫᱚ ᱵᱟᱝ ᱦᱩᱭᱩᱜ ᱠᱷᱟᱭ ᱫᱚ ᱪᱮᱫ ᱮᱢ ᱢᱮᱱᱟ ᱦᱮᱸ ᱥᱮ ᱵᱟᱝ᱾
ᱦᱚᱸ ᱦᱚᱸ,
ᱦᱩᱸ ᱟᱞᱮ ᱱᱚᱛᱮ ᱦᱚᱸ ᱚᱱᱠᱟ ᱪᱟᱥᱵᱟᱥ ᱵᱟᱝ ᱦᱩᱭᱩᱜ ᱛᱮ ᱵᱚᱞᱮ ᱤᱱᱟᱹᱜ, ᱟᱹᱰᱤ ᱠᱚᱢᱜᱮ ᱪᱟᱥᱵᱟᱥ ᱨᱮᱫᱚ ᱢᱮᱱᱟᱜ ᱠᱚᱣᱟ ᱦᱚᱲ ᱠᱚ᱾
ᱦᱚ,
ᱦᱩᱸ ᱡᱟ ᱱᱚᱣᱟ ᱵᱚᱨᱥᱟ ᱨᱮᱜᱮ ᱦᱟᱸᱜ ᱚᱱᱟ ᱦᱩᱲᱩ ᱠᱚᱜᱮ, ᱮᱨ ᱦᱩᱭᱩᱜᱼᱟ ᱨᱚᱦᱚᱭ ᱦᱩᱭᱩᱜᱼᱟ ᱤᱱᱟᱹᱜᱤ ᱵᱟᱥ᱾ ᱢᱟ ᱛᱚᱵᱮ ᱟᱨ ᱚᱱᱠᱟᱜᱤ ᱥᱚᱢᱚᱭ ᱠᱚᱦᱚᱸ ᱦᱮᱜ ᱤᱫᱤᱭᱮᱱ ᱛᱟᱞᱟᱝᱟ᱾
ᱦᱮᱸ ᱦᱮᱸ ᱾
ᱦᱮᱸ ᱦᱮᱸ ᱢᱟ ᱛᱚᱵᱮ ᱚᱱᱠᱟ ᱜᱮᱞᱟᱝ ᱜᱟᱞᱢᱟᱨᱟᱜᱼᱟ ᱾